ᱨᱚᱲ ᱟᱸᱡᱚᱢᱚᱜ ᱠᱟᱱᱟ ᱛᱚ᱾
ᱦᱚᱸ ᱟᱸᱡᱚᱢᱚᱜ ᱠᱟᱱᱟ᱾ ᱦᱮᱞᱳ᱾
ᱪᱮᱫ ᱠᱚ ᱵᱮᱱ ᱪᱤᱠᱟᱹᱭ ᱮᱫᱟ ᱛᱟᱦᱚᱞᱮ?
ᱚ ᱟᱹᱞᱤᱧ ᱫᱚ ᱱᱚᱛᱮ ᱢᱟᱴ ᱥᱮᱫ ᱨᱮ ᱢᱮᱱᱟᱜ ᱞᱤᱧᱟᱹ᱾
ᱦᱮᱸ ᱢᱮᱱ ᱫᱟᱞᱤᱧ ᱪᱮᱫ ᱠᱚᱵᱮᱱ ᱪᱤᱠᱟᱹᱭ ᱮᱫᱟ?
ᱵᱮᱲᱟ ᱦᱮᱡ ᱟᱛᱮ ᱢᱟᱴᱷ, ᱢᱟᱴᱷ ᱠᱚᱨᱮᱫ ᱨᱮ ᱢᱮᱱᱟᱜ ᱞᱤᱧᱟᱹ ᱫᱟᱹᱛᱟᱹᱱᱤ ᱵᱟᱲᱟ ᱦᱩᱭᱩᱜ ᱠᱟᱱᱟ᱾
ᱦᱮᱸ ᱜᱚᱝᱠᱮ ᱟᱵᱮᱱ ᱫᱚ ᱟᱠᱟᱨᱮ ᱢᱮᱱᱟᱜ ᱢᱮᱭᱟ? ᱦᱚᱸ ᱱᱟᱯᱟᱭ ᱜᱮ᱾
ᱟᱞᱤᱧ ᱦᱮᱡ ᱠᱟᱱᱟ ᱫᱟᱹᱛᱟᱹᱱᱤ ᱦᱩᱛᱩᱢ-ᱚᱜ ᱵᱟᱲᱟ ᱜᱮ᱾
ᱦᱩᱸᱻ ᱜᱚᱝᱠᱮ ᱪᱟᱥ ᱵᱟᱲᱟ ᱫᱚ ᱪᱮᱫ ᱞᱮᱠᱟ? ᱚ ᱪᱟᱥ-ᱵᱟᱥ ᱫᱚ ᱚᱱᱠᱟ ᱜᱚᱝᱠᱮ ᱪᱟᱥ-ᱵᱟᱥ ᱫᱚ ᱚᱱᱠᱟ ᱪᱟᱵᱟ ᱦᱤᱡᱩᱜ ᱠᱟᱱᱟ᱾ ᱱᱤᱭᱟᱹ ᱟᱹᱰᱤ ᱟᱹᱰᱤ ᱟᱭᱳ ᱠᱷᱚᱱᱟᱜ ᱜᱮ ᱪᱟᱥ ᱫᱚ ᱦᱩᱭᱩᱜ ᱠᱟᱱᱟ᱾ ᱦᱮᱸ ᱪᱟᱵᱟ ᱵᱟᱲᱟ ᱦᱩᱭᱩᱜ ᱠᱟᱱᱟ ᱱᱤᱛᱚᱜ ᱫᱚ᱾ ᱢᱟᱱᱮ ᱟᱯᱮ ᱫᱚ ᱜᱚᱝᱠᱮ?
ᱟᱞᱮ ᱦᱚᱸᱻ ᱪᱟᱥ ᱫᱚ ᱫᱚᱢᱮ ᱟᱹᱣᱨᱤᱭ-ᱟ ᱛᱚ ᱫᱟᱜ ᱡᱟᱹᱲᱤ ᱛᱚ ᱚᱱᱠᱟᱭ ᱫᱟᱜ ᱡᱟᱹᱲᱤᱭ ᱫᱟᱭ ᱛᱚ᱾ ᱵᱟᱹᱭᱦᱟᱹᱲ ᱦᱚᱭ ᱵᱟᱲᱟ ᱟᱠᱟᱱᱟ ᱵᱟᱹᱫᱽ ᱨᱮᱫᱚ ᱯᱟᱲᱟᱜ ᱵᱟᱲᱟ ᱵᱟᱲᱟ ᱪᱟᱞᱩᱜ ᱠᱷᱚᱱᱟᱜ ᱚᱱᱠᱟ ᱫᱟᱜ ᱵᱟᱹᱱᱩᱜ ᱫᱚᱢᱮ ᱫᱚ, ᱨᱚᱦᱚᱭ ᱞᱮᱭᱟ ᱫᱚ᱾ ᱚᱸᱰᱮ ᱜᱮ ᱴᱩᱠ-ᱴᱟᱠ ᱪᱟᱥ ᱵᱟᱲᱟ ᱦᱩᱭᱩᱜ ᱠᱟᱱᱟ᱾
ᱦᱮᱸ
ᱟᱪᱪᱷᱟ, ᱦᱮᱸ?
ᱪᱮᱫ ᱠᱚᱵᱮᱱ ᱪᱤᱠᱟ ᱵᱟᱲᱟᱭ ᱛᱟᱸᱦᱮᱱ
ᱦᱮᱞᱳ ᱜᱚᱝᱠᱮ ᱞᱟᱹᱭ ᱫᱟᱞᱤᱧ ᱟᱵᱮᱱᱟᱜ ᱠᱟᱴᱤᱡ ᱠᱟᱴᱟ ᱠᱟᱴᱟ ᱟᱸᱡᱚᱢᱚᱜ ᱠᱟᱱᱟ, ᱠᱟᱴᱟᱜ ᱠᱟᱱ ᱛᱟᱵᱤᱱᱟ ᱨᱚᱲ ᱠᱚ ᱾
ᱚ ᱢᱮᱱ ᱫᱟ ᱢᱮᱱᱫᱟᱞᱤᱧ ᱡᱮ ᱟᱨ ᱪᱮᱫ ᱠᱚᱵᱮᱱ ᱪᱤᱠᱟᱹ ᱛᱟᱸᱦᱮᱱ, ᱠᱟᱹᱢᱤ ᱵᱟᱲᱟᱭ ᱵᱮᱱ ᱥᱮ ᱯᱟᱲᱦᱟᱜ ᱠᱚᱵᱮᱱ ᱯᱟᱲᱦᱟᱜ ᱠᱟᱱ ᱜᱮᱭᱟ?
ᱠᱟᱹᱢᱤ ᱵᱟᱲᱟ ᱫᱚ ᱚᱱᱠᱟ ᱫᱚ ᱵᱟᱝᱜᱮ, ᱯᱟᱲᱦᱟᱜ ᱯᱟᱲᱦᱟᱜ ᱜᱮ ᱱᱤᱛᱚᱜ ᱫᱚ ᱞᱟᱹᱭ ᱞᱮᱠᱷᱟᱱ ᱫᱚ ᱾ ᱟᱨ ᱱᱤᱛᱳᱜ ᱫᱚ ᱵᱚᱨᱛᱚᱢᱟᱱ ᱚᱲᱟᱜ ᱨᱮᱜᱮ ᱵᱚᱱ ᱦᱮᱞᱳ ᱨᱚᱲ ᱠᱚ ᱵᱟᱝ ᱟᱸᱡᱚᱢᱚᱜ ᱠᱟᱱ ᱛᱟᱵᱮᱱᱟ ᱜᱚᱝᱠᱮ, ᱦᱮᱞᱳ ᱦᱮᱞᱳ ᱴᱟᱣᱟᱨ ᱰᱤᱥᱴᱟᱵ ᱫᱟᱭ ᱜᱚᱝᱠᱮ ᱾
ᱦᱮᱞᱳ ᱦᱮᱞᱳ